ᱦᱚᱭ ᱡᱚᱦᱟᱨ ᱜᱮ ᱨᱚᱲ ᱠᱚ ᱵᱮᱥ ᱜᱮ ᱟᱡᱚᱢᱚᱜ ᱠᱟᱱᱟ ᱛᱚ
ᱦᱮᱸ ᱵᱮᱥᱠᱚ ᱜᱮ
ᱴᱷᱤᱠ ᱴᱷᱤᱠ ᱦᱮᱸ ᱴᱷᱤᱠ ᱜᱮ ᱟᱡᱚᱢᱚᱜ ᱠᱟᱱᱟ
ᱪᱮᱫ ᱞᱮᱠᱟ ᱠᱷᱚᱵᱚᱨ ᱠᱚᱢ ᱵᱮᱥ ᱵᱟᱲᱟ ᱜᱮ ᱥᱮ
ᱦᱮᱸ ᱵᱮᱥ ᱵᱟᱲᱟ ᱜᱮ ᱛᱟᱦᱚᱞᱮ ᱪᱮᱫ ᱞᱮᱠᱟ ᱟᱯᱮᱥᱮᱫ ᱜᱚᱨᱚᱢ ᱠᱟᱱᱟ?
ᱟᱨ ᱜᱚᱨᱚᱢ ᱫᱚ ᱛᱮᱦᱮᱧ ᱢᱤᱫ ᱜᱷᱟᱹᱲᱤᱡ ᱯᱚᱨᱮ ᱠᱷᱟᱱᱜᱮ ᱦᱟᱸᱜ ᱢᱤᱫ ᱜᱷᱟᱹᱲᱤᱡ ᱞᱟᱦᱟᱜᱮ ᱫᱟᱜ ᱠᱮᱫᱟ
ᱟᱪᱪᱷᱟ ᱟᱪᱪᱷᱟ
ᱟᱹᱰᱤ ᱡᱩ ᱟᱹᱰᱤ ᱡᱩᱨᱮ ᱫᱟᱜ ᱠᱮᱫᱟ ᱵᱤᱡᱽᱞᱤᱭᱟᱼᱼ ᱛᱮ ᱫᱟᱜ ᱠᱮᱫᱟ
ᱟᱪᱪᱷᱟ ᱪᱷᱟ ᱚᱠᱟ ᱢᱮᱫᱱᱤᱯᱩᱨ ᱥᱮᱡ ᱥᱮ ᱥᱮᱪᱮᱫ?
ᱵᱟᱝ ᱵᱟᱭ
ᱚ ᱟᱞᱮ ᱫᱚ ᱱᱤᱛᱚᱜ ᱫᱚ ᱵᱟᱭ ᱫᱟᱜ ᱠᱟᱫᱟ ᱱᱚᱜᱼᱚᱭ ᱱᱤᱛᱚᱜ ᱫᱚ ᱯᱷᱟᱠ ᱜᱮᱭᱟ ᱫᱟᱜ ᱨᱮᱭᱟᱜ ᱠᱚᱱᱳ ᱤᱭᱟᱹ ᱜᱮ ᱵᱟᱹᱱᱩᱜᱼᱟ ᱩᱸ ᱱᱚᱛᱮ ᱫᱚ ᱵᱟᱭ ᱫᱟᱜ ᱠᱟᱫᱟ᱾
ᱦᱮᱸ ᱟᱸᱡᱚᱢᱚᱜ ᱠᱟᱱ ᱜᱮᱭᱟ?
ᱦᱮᱸ ᱟᱸᱡᱚᱢᱚᱜ ᱠᱟᱱ ᱜᱮᱭᱟ ᱱᱚᱛᱮ ᱫᱚ ᱚᱱᱠᱟ ᱩᱠᱩᱨ ᱵᱟᱭ ᱫᱟᱜ ᱠᱟᱫᱟ ᱱᱤᱛᱚᱜ ᱫᱚ ᱤᱭᱟᱹ ᱜᱮ ᱢᱮᱱᱟᱜ ᱠᱟᱫᱟ᱾ ᱢᱟᱱᱮ ᱢᱚᱡᱽ ᱜᱮ ᱟᱨᱠᱤ ᱚᱭᱮᱫᱟᱨ ᱠᱚ ᱢᱮᱱᱟᱜᱼᱟ ᱥᱤᱛᱩᱝ ᱥᱤᱛᱩᱝ ᱧᱚᱜ ᱜᱚᱨᱚᱢ ᱜᱚᱨᱚᱢ ᱧᱚᱜ ᱵᱷᱟᱵᱽ᱾
ᱚ ᱟᱪᱪᱷᱟ ᱟᱪᱪᱷᱟ ᱪᱷᱟ ᱪᱷᱟ ᱪᱷᱟ᱾ ᱡᱟᱠᱼᱜᱮ ᱟᱪᱪᱷᱟ ᱠᱟᱹᱢᱤ ᱠᱚᱫᱚ ᱱᱟᱞᱦᱟ ᱛᱩᱢᱟᱹᱞ
ᱦᱮᱸ ᱠᱟᱹᱢᱤ ᱠᱚᱫᱚ ᱱᱚᱜᱼᱚᱭ ᱮᱠᱷᱚᱱ ᱫᱚ ᱠᱷᱮᱛ ᱵᱟᱹᱫᱽ ᱠᱚᱨᱮ ᱜᱮ ᱦᱟᱸᱜ ᱛᱚ ᱮᱦᱚᱵ ᱦᱩᱭᱩᱜ ᱠᱟᱱᱟ ᱦᱟᱸᱜ ᱟᱯᱷᱚᱨ ᱠᱚ ᱦᱟᱸᱜ ᱮᱦᱚᱵ ᱦᱩᱭᱩᱜ ᱠᱟᱱᱟ᱾
ᱪᱟᱥ ᱠᱟᱹᱢᱤ ᱦᱟᱸᱜ ᱫᱤᱱ ᱦᱤᱡᱩᱜ ᱥᱮᱴᱮᱨᱚᱜ ᱠᱟᱱᱟ ᱦᱮᱸ᱾
ᱚᱱᱠᱟᱜ ᱜᱮ ᱱᱚᱝᱠᱟ ᱜᱮ ᱫᱟᱜ ᱫᱟᱜ ᱛᱮᱜᱮ ᱫᱷᱤᱨᱮ ᱫᱷᱤᱨᱮ ᱦᱟᱸᱜ ᱮᱦᱚᱵᱚᱜᱼᱟ ᱟᱫᱚ ᱦᱟᱸᱜ ᱦᱮᱸᱥᱮ᱾
ᱦᱮᱸ ᱦᱩᱸ ᱛᱟᱦᱚᱞᱮ ᱟᱨ ᱪᱮᱫ ᱠᱟᱹᱢᱤ ᱠᱚᱫᱚ ᱟᱢᱫᱚ ᱱᱟᱞᱦᱟ ᱛᱩᱢᱟᱹᱞ?
ᱱᱟᱞᱦᱟᱛᱩᱢᱟᱹᱞ ᱠᱚᱫᱚ ᱱᱚᱝᱠᱟ ᱜᱮ ᱠᱟᱹᱢᱤ ᱵᱟᱲᱟ ᱦᱩᱭᱩᱜ ᱜᱮᱭᱟ᱾ ᱥᱚᱨᱠᱟᱨ ᱨᱮᱱ ᱪᱟᱠᱚᱨ ᱞᱮᱠᱟ᱾
ᱦᱮᱸ ᱴᱷᱤᱠ ᱴᱷᱤᱠ ᱦᱮᱸ ᱦᱮᱸ ᱦᱩᱸ᱾ ᱦᱩᱸ
ᱥᱚᱨᱠᱟᱨ ᱡᱟᱦᱟᱸ ᱞᱮᱠᱟᱭ ᱟᱹᱪᱩᱣᱟ ᱚᱱᱠᱟᱜ ᱜᱮ ᱟᱹᱪᱩᱨ ᱪᱟᱞᱟᱣ ᱵᱟᱲᱟᱜ ᱦᱮᱸ᱾
ᱦᱮᱸ ᱦᱮᱸ ᱦᱮᱸ ᱱᱚᱜᱼᱚᱭ ᱛᱚ ᱛᱤᱨᱤᱥᱟ ᱡᱩᱱ ᱦᱚᱸ ᱥᱮᱴᱮᱨᱚᱜ ᱠᱟᱱᱟ ᱡᱩᱱ ᱢᱟᱥ ᱜᱮ ᱪᱟᱹᱞᱩᱜ ᱠᱟᱱᱟ ᱛᱟᱦᱚᱞᱮ ᱟᱯᱮ ᱥᱮᱫ ᱫᱚ ᱪᱮᱫ ᱞᱮᱠᱟ ᱠᱚ ᱢᱟᱱᱟᱣ ᱛᱟᱦᱮᱱᱟ?
ᱦᱳᱭ ᱢᱟᱱᱟᱣ ᱛᱚ ᱟᱹᱰᱤ ᱡᱳᱨᱫᱟᱨ ᱜᱮ ᱢᱟᱱᱟᱣ ᱫᱚ ᱦᱩᱭᱩᱜ ᱜᱮᱭᱟ᱾ ᱦᱳᱭ ᱱᱮᱥ ᱜᱮ ᱦᱟᱸᱜ ᱪᱮᱫ ᱞᱮᱠᱟ ᱦᱩᱭᱩᱜ ᱠᱟᱱᱟ ᱚᱱᱟᱜᱮ ᱦᱟᱸᱜ᱾ ᱚᱱ ᱱᱤᱛ ᱫᱚ ᱮᱠᱷᱚᱱ ᱫᱚ ᱯᱨᱚᱪᱟᱨ ᱴᱚᱪᱟᱨ ᱫᱚᱠᱚ ᱮᱦᱚᱵ ᱵᱟᱲᱟ ᱠᱟᱫ ᱜᱮᱭᱟ᱾ ᱤᱭᱟᱹ ᱯᱚᱪᱟᱨ ᱫᱚ ᱮᱦᱚᱵ ᱟᱠᱟᱱᱟ ᱚᱱᱟᱜᱮ ᱦᱟᱸᱜ᱾ ᱫᱟᱠᱷᱟ ᱡᱟᱠ ᱠᱷᱟᱱ ᱡᱳᱨᱫᱟᱨ ᱜᱮᱛᱚ ᱦᱩᱭ ᱨᱮᱱᱟᱜ ᱯᱮ ᱠᱟᱛᱷᱟ᱾
ᱦᱮᱸ ᱟᱞᱮᱥᱮᱫ ᱦᱚᱸ ᱱᱚᱝᱠᱟ ᱢᱟᱱᱟᱣ ᱫᱚ ᱟᱹᱛᱩᱳ ᱠᱚᱨᱮ ᱴᱩᱠ ᱴᱟᱠ ᱠᱚ ᱢᱟᱱᱟᱣ ᱜᱮᱭᱟ ᱟᱨ ᱚᱱᱠᱟ ᱯᱨᱟᱭᱢᱟᱨᱤ ᱤᱥ ᱠᱩᱞ ᱠᱚᱨᱮ ᱢᱮᱱᱟᱜᱼᱟ, ᱟᱨ ᱞᱟᱦᱟ ᱛᱮᱫᱚ ᱢᱟᱲᱟᱝ ᱧᱚᱜ ᱫᱚ ᱟᱞᱮ ᱟᱹᱛᱩ ᱨᱮᱦᱚᱸ ᱠᱚ ᱢᱟᱱᱟᱣᱮᱫ ᱛᱟᱦᱮᱱᱟ᱾ ᱟᱞᱮ ᱡᱚᱠᱷᱚᱱ ᱠᱟᱹᱴᱤᱡ ᱧᱚᱜ ᱞᱮ ᱛᱟᱦᱮᱸ ᱠᱟᱱᱟ ᱛᱚ ᱱᱮᱛᱟᱨ ᱫᱚ ᱟᱹᱛᱳ ᱨᱮᱫᱚ ᱚᱱᱠᱟ ᱵᱟᱝ ᱦᱳᱭᱳᱜ ᱠᱟᱱᱟ᱾ ᱟᱨ ᱥᱩᱨ ᱥᱩᱯᱩᱨ ᱚᱱᱟ ᱤᱥᱠᱩᱞ ᱠᱚᱨᱮ ᱯᱨᱟᱭᱢᱟᱨᱤ ᱤᱥᱠᱩᱞ ᱠᱚᱨᱮ ᱠᱚ ᱢᱟᱱᱟᱣ ᱛᱟᱦᱮᱱᱟ᱾
ᱚ
ᱱᱚᱛᱮ ᱫᱚ ᱠᱟᱹᱴᱤᱡ ᱞᱟᱹᱴᱩ ᱢᱟᱪᱷᱟ ᱛᱮ ᱦᱩᱭ ᱫᱚ ᱦᱩᱭᱩᱜ ᱜᱮᱭᱟ ᱦᱟᱸᱜ᱾
ᱟᱨ ᱦᱮ ᱢᱟᱱᱮ ᱚᱱᱠᱟ ᱡᱟᱦᱟᱱᱟᱜ ᱯᱨᱳᱜᱨᱟᱢ ᱠᱚ ᱛᱟᱦᱮᱱ ᱛᱟᱦᱮᱱᱟ ᱥᱮ ᱱᱟᱭᱤᱴ ᱯᱨᱳᱜᱨᱟᱢ ᱵᱟ ᱡᱟᱦᱟᱱᱟᱜ ᱚᱱ ᱚᱱᱠᱟ ᱯᱷᱟᱱᱥᱮᱱ ᱠᱚ ᱚᱱᱟ ᱦᱩᱹᱞ ᱢᱟᱦᱟ ᱞᱟᱥᱟᱲ ᱦᱮᱫ ᱛᱮ ᱚᱱᱠᱟ ᱠᱚ᱾
ᱢᱚᱴᱟ ᱢᱩᱴᱤ ᱟᱞᱮ ᱱᱚᱛᱮ ᱫᱚ ᱡᱟᱸᱦᱟ ᱞᱮᱠᱟ ᱦᱩᱭᱩᱜ ᱜᱮᱭᱟ ᱢᱚᱴᱟ ᱢᱩᱴᱤ ᱦᱚᱭ ᱛᱚ ᱫᱚᱥ ᱵᱟᱨᱚ ᱴᱤ ᱴᱚᱞᱟ ᱱᱤᱭᱮ ᱥᱮ ᱟᱹᱛᱳ ᱱᱤᱭᱮ ᱦᱩᱭ ᱱᱟ᱾
ᱦᱩᱸ ᱦᱩᱸ ᱦᱩᱸ ᱜᱚᱝᱠᱮ ᱨᱚᱲ ᱵᱟᱝ ᱟᱢᱚᱜ ᱠᱟᱱᱟ᱾
ᱦᱮᱞᱳᱣ
ᱦᱮᱸ ᱟᱡᱚᱢᱚᱜ ᱠᱟᱱ ᱥᱮ?
ᱦᱮᱞᱳ
ᱦᱮᱸ ᱨᱚᱲ ᱵᱟᱝ ᱟᱸᱡᱚᱜ ᱠᱟᱱ ᱛᱟᱦᱮᱱᱟ ᱱᱮᱴᱣᱟ ᱡᱟᱹᱱᱤᱡ ᱤᱫᱤᱜ ᱠᱟᱱᱟ ᱥᱮᱜ?
ᱚ ᱱᱮᱴᱚᱣᱟᱨᱠ ᱦᱳᱭ ᱛᱚ ᱤᱥᱩᱜ ᱠᱟᱱᱟ᱾
ᱦᱮᱸ ᱱᱤᱛ ᱫᱚ ᱴᱷᱤᱠ ᱟᱡᱚᱢᱚᱜ ᱠᱟᱱᱟ
ᱦᱚᱴᱟᱛ ᱠᱚᱨᱮ ᱠᱟᱨᱮᱱ ᱪᱟᱞᱟᱣ ᱠᱟᱱᱟ, ᱡᱟᱦᱟ ᱚᱣᱟᱭ ᱯᱷᱟᱭ ᱛᱤᱧ ᱨᱚᱲ ᱮᱫ ᱛᱟᱦᱮᱸᱫ ᱚᱱᱟ ᱦᱚᱸ ᱵᱚᱱᱫᱚᱣ ᱠᱟᱱᱟ᱾ ᱦᱮᱸ ᱦᱚᱴᱟᱛ ᱢᱳᱵᱟᱭᱤᱞ ᱢᱳᱵᱟᱭᱤᱞ ᱱᱮᱴᱣᱟᱨᱠ ᱛᱮ ᱟᱫᱚ ᱱᱚᱝᱠᱟᱜ ᱠᱟᱱᱟ᱾
ᱦᱮᱸ ᱦᱮᱸ ᱦᱮᱸ ᱚᱱᱟ ᱛᱮ ᱜᱤᱧ ᱢᱮᱱ ᱫᱟ ᱵᱟᱝ ᱟᱸᱡᱚᱢᱚᱜ ᱠᱟᱱ ᱛᱟᱦᱮᱱᱟ ᱦᱮᱞᱳ ᱦᱮᱞᱳ ᱵᱟᱲᱟ ᱠᱮᱫᱤᱧ᱾ ᱛᱚᱠᱷᱚᱱᱮ ᱧᱮᱞ ᱠᱮᱫ ᱯᱨᱚᱜᱽᱨᱮᱥ ᱨᱮ ᱢᱮᱱᱟᱜᱼᱟ ᱟᱸᱫᱚᱧ ᱵᱩᱡ ᱫᱟ ᱡᱟᱹᱱᱤᱡ ᱦᱚᱭ ᱛᱚ ᱚᱱᱠᱟ ᱱᱮᱴᱳᱣᱟᱨᱠ ᱨᱮᱱᱟᱜ ᱤᱭᱟᱹ ᱠᱟᱱᱟ ᱜᱮᱭᱟ᱾ ᱛᱟᱦᱞᱮ ᱚᱱᱠᱟ ᱱᱟᱭᱤᱴ ᱯᱨᱳᱜᱨᱟᱢ ᱠᱚᱫᱚ ᱦᱳᱭᱳᱜ ᱛᱟᱦᱮᱱ ᱜᱮᱭᱟ ᱛᱚ ᱦᱟᱝ?
ᱵᱟᱝ ᱱᱟᱭᱤᱴ ᱯᱨᱳᱜᱨᱟᱢ ᱫᱚ ᱱᱚᱛᱮ ᱫᱚ ᱫᱷᱤᱨᱮ ᱫᱷᱤᱨᱮ ᱵᱚᱱᱫᱚᱜ ᱠᱟᱱ ᱜᱮᱭᱟ ᱱᱟᱭᱤᱴ ᱯᱨᱳᱜᱨᱟᱢ ᱦᱚᱸ ᱠᱤᱪᱷᱩ ᱠᱤᱪᱷᱩ ᱡᱟᱭᱜᱟ ᱠᱚᱨᱮᱫ ᱫᱚ ᱮ ᱱᱟᱭᱤᱴ ᱯᱳᱜᱨᱟᱢ ᱦᱳᱭᱳᱜ ᱠᱟᱱ ᱜᱮᱭᱟ, ᱮᱠᱷᱚᱱᱚ ᱛᱚᱵᱮ ᱱᱚᱣᱟ ᱟᱥᱮ ᱯᱟᱥᱮ ᱵᱤᱥᱤᱨ ᱵᱷᱟᱜᱽ ᱡᱟᱭᱜᱟ ᱜᱮ ᱦᱟᱸᱜ ᱱᱟᱭᱤᱴ ᱯᱨᱳᱜᱨᱟᱢ ᱫᱚᱠᱚ ᱮᱵᱷᱚᱭᱮᱴ ᱫᱟ᱾
ᱦᱩᱸ ᱦᱩᱸ ᱦᱩᱸ
ᱚᱱᱟ ᱠᱚᱠᱚ ᱵᱟᱹᱜᱤ
ᱵᱟᱝ ᱚᱱᱟ ᱫᱚ ᱵᱷᱟᱜᱤ ᱫᱚᱨᱠᱟᱨ ᱠᱟᱱᱟ ᱪᱮᱫᱟᱜ ᱥᱮ ᱦᱮᱸ ᱟᱵᱚ ᱨᱮᱱ ᱮ ᱡᱟᱦᱟᱸᱭ ᱤᱭᱚᱝ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱦᱮ ᱮᱴᱟᱜ ᱟᱜ ᱤᱭᱟᱹ ᱛᱮᱠᱚ ᱪᱟᱞᱟᱜ ᱰᱟᱦᱟᱨ ᱛᱮᱠᱚ ᱛᱟᱲᱟᱢ ᱫᱟ ᱚᱱᱟ ᱵᱚᱱᱫᱚ ᱞᱟᱹᱠᱛᱤ ᱠᱟᱱᱟ᱾ ᱟᱞᱮ ᱥᱮᱜ ᱦᱚᱸ ᱞᱟᱦᱟ ᱛᱮᱫᱚ ᱦᱩᱭ ᱵᱟᱲᱟᱜ ᱠᱟᱱ ᱛᱟᱦᱮᱱᱟ, ᱛᱚ ᱱᱮᱛᱟᱨ ᱫᱚ ᱚᱝᱠᱟ ᱵᱟᱝ ᱦᱩᱭᱩᱜ ᱠᱟᱱᱟ᱾ ᱠᱮ ᱱᱚᱛᱮ ᱦᱚᱸ ᱵᱚᱱᱫᱚ ᱪᱟᱞᱟᱜ ᱠᱟᱱ ᱜᱮᱭᱟ᱾
ᱮᱻ ᱵᱟᱹᱲᱤᱡ ᱚᱨᱥᱚᱝ ᱯᱟᱲᱟᱜ ᱠᱟᱱᱟ ᱥᱟᱶᱛᱟ ᱨᱮ᱾ ᱦᱩᱸ ᱦᱩᱸ
ᱦᱩᱸ
ᱛᱟᱨᱮ ᱵᱟᱹᱲᱤᱜ ᱚᱨᱥᱚᱝ ᱯᱟᱲᱟᱜ ᱠᱟᱱᱟ ᱱᱚᱣᱟ ᱠᱚ ᱨᱮᱱᱟᱜ᱾
ᱦᱳᱭ ᱦᱳᱭ ᱦᱳᱭ ᱦᱳᱭ ᱵᱟᱹᱲᱤᱡ ᱚᱨᱥᱚᱝ ᱜᱮ ᱚᱱᱟ ᱨᱮᱫᱚ ᱢᱮᱱᱟᱜᱼᱟ ᱯᱟᱲᱟᱜ ᱠᱟᱱᱟ᱾ ᱟᱫᱚ ᱱᱚᱣᱟ ᱠᱚᱨᱮ ᱫᱚ ᱟᱞᱮ ᱥᱩᱨ ᱥᱩᱯᱩᱨ ᱫᱚ ᱚᱝᱠᱟ ᱢᱤᱜ ᱵᱟᱨ ᱡᱟᱭᱜᱟ ᱱᱟᱢ ᱠᱚᱨᱟ ᱱᱟᱢ ᱠᱚᱨᱟ ᱢᱮᱱᱟᱜ ᱠᱟᱫᱟ ᱟᱫᱚ ᱚᱱᱟ ᱠᱚᱨᱮᱫ ᱫᱚ ᱟᱹᱰᱤ ᱫᱤᱱ ᱠᱷᱚᱡ ᱜᱮ ᱦᱳᱭ ᱵᱟᱲᱟᱜᱼᱟ᱾ ᱟᱫᱚ ᱚᱱᱟ ᱦᱩᱞ ᱢᱟᱦᱟ ᱞᱮᱥᱟᱲᱦᱮᱫ ᱛᱮ ᱚᱱᱟ ᱮᱱᱮᱜ ᱥᱮᱨᱮᱧ ᱫᱚᱠᱚ ᱫᱚᱦᱚᱭ ᱛᱟᱦᱮᱸᱱ ᱜᱮᱭᱟ᱾ ᱦᱩ
ᱚ ᱟᱞᱮ ᱱᱚᱛᱮ ᱦᱚᱸ ᱦᱩᱞ ᱢᱟᱦᱟ ᱨᱮ ᱮᱱᱮᱡ ᱥᱮ ᱨᱮᱧ ᱠᱚ ᱫᱚᱦᱚ ᱵᱟᱲᱟ ᱦᱩᱭᱩᱜ ᱠᱟᱱ ᱛᱟᱦᱮᱸ ᱦᱳᱭ ᱫᱤᱭᱮ ᱟᱫᱚ ᱦᱩᱞ ᱢᱟᱦᱟ ᱨᱮ ᱮᱱᱮᱡ ᱥᱮᱨᱮᱧ ᱠᱚᱫᱚ ᱯᱩᱨᱟᱹ ᱵᱚᱱᱫᱚ ᱦᱚᱪᱚ ᱦᱩᱭ ᱠᱟᱱᱟ ᱯᱩᱨᱟᱹ ᱟᱫᱚ ᱦᱩᱞ ᱢᱟᱦᱟ ᱫᱚ ᱮᱱᱮᱡ ᱥᱮᱨᱮᱧ ᱫᱚ ᱠᱳᱱᱳ ᱨᱚᱠᱚᱢ ᱜᱮ ᱵᱟᱝ ᱜᱟᱱᱚᱜᱼᱟ ᱦᱟᱸᱜ ᱡᱟ ᱦᱩᱭᱩᱜ ᱛᱩᱢᱫᱟᱹᱜ ᱴᱟᱢᱟᱠ ᱟᱛᱮᱜ ᱡᱮ ᱴᱩᱠᱩ ᱡᱟᱦᱟᱸ ᱢᱟᱱᱮ ᱡᱟᱦᱟᱸ ᱜᱟᱱ ᱨᱮᱭᱟᱜ ᱤᱱᱠᱟᱹᱱᱟᱜ᱾ ᱠᱚᱨᱟᱣ ᱦᱩᱭᱩᱜᱼᱟ, ᱵᱟᱠᱤ ᱚᱨᱠᱮᱥᱴᱨ ᱱᱚᱣᱟ ᱠᱚ ᱮᱱᱮᱡ ᱯᱷᱮᱱᱮᱡ ᱱᱚᱣᱟ ᱠᱚᱫᱚ ᱫᱚᱦᱚ ᱮᱠᱫᱚᱢ ᱜᱮ ᱵᱟᱨᱚᱱ ᱯᱩᱨᱟ᱾ ᱛᱚᱵᱮᱠ ᱮᱱᱛᱮ ᱨᱮᱦᱚᱸ ᱠᱤᱪᱷᱩ ᱠᱤᱪᱷᱩ ᱡᱟᱭᱜᱟ ᱨᱮᱫᱚ ᱠᱚ ᱠᱚᱨᱟᱣᱮᱫ ᱜᱮᱭᱟ, ᱛᱤᱱᱟᱹᱜ ᱮᱢ ᱟᱴᱠᱟᱣ ᱫᱟᱲᱮᱭᱟᱜᱼᱟ ᱵᱟᱝ ᱥᱮ᱾
ᱛᱤᱱᱟᱹᱜ ᱮᱢ ᱟᱴᱠᱟᱣ ᱫᱟᱲᱮᱭᱟᱠᱚᱣᱟ ᱦᱮᱸ ᱴᱷᱤᱠ ᱴᱷᱤᱠ᱾ ᱛᱤᱱᱟᱹᱜ ᱜᱮᱢ ᱟᱨ ᱞᱟᱹᱭ ᱛᱮᱫᱚ ᱠᱟ ᱛᱚ ᱢᱤᱜ ᱵᱟᱨᱭᱟ ᱠᱚᱢᱤᱴᱤ ᱢᱮᱱᱟᱜ ᱠᱚᱣᱟ ᱩᱱᱠᱩ ᱫᱚ ᱢᱟᱱᱮ ᱟᱠᱚᱣᱟᱜ ᱱᱟᱥᱮ ᱱᱟᱥᱮᱱᱟᱜ ᱯᱨᱚᱯᱷᱤᱴ ᱧᱮᱞ ᱠᱟᱛ ᱛᱮᱜ ᱠᱚ ᱠᱚᱨᱟᱣ ᱚᱪᱩᱭ ᱛᱟᱦᱮᱱᱟᱸ ᱦᱩᱸ ᱟᱠᱚᱣᱟᱜ ᱤᱭᱟᱹ ᱥᱩᱵᱤᱫᱟ ᱠᱚ ᱧᱮᱞᱟ᱾
ᱦᱮᱸ ᱴᱷᱤᱠ
ᱟᱨ ᱵᱟᱠᱷᱟᱱ ᱱᱮᱛᱟᱨ ᱫᱚ ᱡᱚ ᱮ ᱯᱨᱟᱭ ᱡᱟᱭᱜᱟ ᱨᱮᱠᱚ ᱵᱩᱡᱮᱜ ᱜᱮᱭᱟ ᱦᱚᱸᱜᱼᱚᱭ ᱤᱭᱟᱹᱠᱚ ᱡᱮ ᱵᱟᱝ ᱵᱚᱱᱫᱚᱭ ᱫᱟᱠᱚ ᱟᱥᱛᱮ ᱟᱥᱛᱮ᱾
ᱦᱩᱸ
ᱟᱞᱮ ᱟᱹᱛᱩ ᱨᱮᱜᱮ ᱵᱟᱨ ᱫᱷᱟᱣ ᱯᱮ ᱫᱷᱟᱣ ᱜᱟᱱ ᱱᱚᱝᱠᱟ ᱦᱮᱸ ᱚᱨᱠᱮᱥᱴᱟᱨ ᱠᱚ ᱦᱩᱭ ᱵᱟᱲᱟᱜ ᱠᱟᱱ ᱛᱟᱦᱮᱸᱫ ᱟᱫᱚ ᱱᱮᱛᱟᱨ ᱫᱚᱠᱚ ᱵᱩᱡᱽ ᱵᱟᱲᱟᱭᱫᱟ ᱡᱮ ᱵᱟᱝ ᱱᱚᱣᱟ ᱫᱚ ᱦᱳᱭᱛᱚ ᱵᱟᱹᱲᱤᱡ ᱤᱭᱟᱹ ᱠᱟᱱ ᱜᱮᱭᱟ ᱟᱫᱚ ᱚᱱᱟᱛᱮ ᱱᱮᱛᱟᱨ ᱫᱚ ᱦᱟᱸᱜ ᱵᱚᱱᱫᱚ ᱵᱟᱲᱟᱣ ᱠᱟᱱᱟ᱾
ᱚ
ᱦᱩᱸ
ᱵᱷᱟᱜᱤ ᱜᱮ ᱱᱚᱣᱟ ᱠᱚᱫᱚ ᱢᱤᱫᱴᱟᱝ ᱢᱤᱫᱴᱟᱝ ᱵᱷᱟᱹᱜᱤ ᱵᱷᱟᱹᱜᱤ ᱫᱤᱠ ᱛᱟᱵᱚᱱ ᱚᱵᱚᱥᱥᱳᱭ ᱡᱮ ᱦᱚᱲ ᱠᱚ ᱵᱩᱡᱮᱜ ᱛᱟᱵᱚᱱᱟ ᱫᱷᱤᱨᱮ ᱫᱷᱤᱨᱮ ᱦᱮᱸ ᱛᱮᱦᱮᱧ ᱡᱟᱦᱟᱸᱭ ᱵᱟᱭ ᱵᱩᱡᱽ ᱮᱫᱟ ᱦᱟᱯᱮᱱ ᱫᱤᱱᱨᱮ ᱩᱱᱤ ᱦᱚᱸᱭ ᱵᱩᱡᱽ ᱡᱟ ᱦᱟᱸᱜ ᱵᱟᱝ ᱮᱠᱫᱚᱢ ᱴᱷᱤᱠ ᱜᱮᱭᱟ ᱦᱮᱸ
ᱦᱮᱸ ᱟᱥᱛᱮ ᱟᱥᱛᱮ ᱦᱟᱸᱜ ᱵᱩᱪ ᱤᱫᱤᱭᱟᱵᱚᱱ ᱦᱟᱸᱜ ᱟᱵᱚ ᱦᱟᱸᱜ ᱡᱟᱹᱱᱤᱡ ᱟᱫᱚ ᱥᱤᱠᱷᱱᱟᱹᱛ ᱜᱮᱛᱚ ᱟᱥᱚᱞ ᱫᱚ ᱦᱮᱸ ᱪᱮᱫᱞᱮᱠᱟ ᱵᱚᱱ ᱥᱤᱠᱷᱱᱟᱹᱛ ᱫᱟᱲᱮᱭᱟᱜ ᱠᱟᱱᱟ ᱚᱱᱠᱟᱜᱮ ᱟᱵᱚ ᱦᱩᱸ ᱥᱤᱠᱷᱱᱟᱹᱛ ᱜᱮ ᱦᱩᱭᱩᱜ ᱠᱟᱱᱟ ᱢᱟᱨᱟᱝ ᱡᱤᱱᱤᱥ
ᱠᱚ ᱛᱟᱦᱞᱮ ᱚᱱᱮ ᱢᱮᱥ ᱦᱮᱸ ᱟᱵᱚ ᱠᱚ ᱛᱟᱞᱟᱨᱮ ᱚᱱᱟ ᱥᱤᱠᱷᱱᱟᱹᱛ ᱨᱮᱱᱟᱜ ᱤᱭᱟᱹ ᱮᱠᱷᱚᱱᱳ ᱯᱩᱨᱟᱹ ᱯᱩᱨᱤ ᱫᱚ ᱮᱠᱷᱚᱱᱳ ᱟᱹᱣᱨᱤ ᱵᱚᱞᱚᱱᱟ ᱦᱮᱸ ᱟᱵᱚᱨᱮᱱ ᱡᱟᱦᱟᱸᱭ ᱡᱮᱧᱡᱤ ᱠᱚ ᱢᱮᱱᱟᱜ ᱠᱚᱣᱟ ᱩᱱᱠᱩ ᱡᱮᱧᱡᱤ ᱦᱚᱛᱚ ᱢᱟᱱᱮ ᱩᱱᱠᱩ ᱫᱚ ᱢᱟᱱᱮ ᱰᱟᱢᱟᱰᱳᱩᱞ ᱡᱮᱱᱚ ᱢᱚᱱᱮ ᱦᱩᱭᱩᱜ ᱠᱟᱱᱟ ᱚᱱᱮ ᱛᱟᱞᱟ ᱱᱟᱹᱭ ᱨᱮ ᱠᱚ ᱦᱟᱵᱟ ᱰᱩᱵᱩᱜ ᱠᱟᱱᱟ ᱱᱚᱝᱠᱟᱱ ᱵᱤᱥᱚᱭ
ᱦᱮᱸ ᱦᱮᱸ ᱮᱠᱟᱞ ᱮᱠᱟᱞ ᱮᱠᱟᱞ ᱥᱟᱹᱨᱤ ᱠᱟᱛᱷᱟ
ᱮᱠᱫᱚᱢ ᱦᱮᱸ
ᱚᱱᱟ ᱡᱮᱧᱡᱤ ᱦᱚᱛᱮᱡ ᱛᱮᱜᱮ ᱱᱟᱣᱟᱱᱟᱜ ᱢᱤᱫᱴᱮᱡ ᱡᱟᱦᱟᱸ ᱨᱟᱡᱽᱟᱹᱨᱤ ᱫᱚᱞ ᱦᱚᱸᱠᱚ ᱛᱮᱭᱟᱨ ᱠᱟᱜᱼᱟ ᱦᱮᱸ ᱱᱤᱛᱚᱜ ᱟᱹᱰᱤ ᱴᱨᱮᱱᱰᱤᱝ ᱚᱜ ᱠᱟᱱᱟ ᱦᱟᱸᱜ, ᱥᱳᱥᱟᱞ ᱢᱤᱰᱤᱭᱟ ᱠᱚᱨᱮ ᱡᱷᱤᱡ ᱞᱮᱠᱷᱟᱡ ᱫᱚ ᱩᱱᱠᱩᱣᱟᱜ ᱜᱮ ᱦᱟᱸᱜ ᱠᱟᱛᱷᱟ ᱠᱚ ᱨᱚᱲᱮᱜᱼᱟ
ᱴᱷᱤᱠ ᱦᱮᱸ ᱦᱮᱸ ᱴᱷᱤᱠ
ᱫᱮᱠᱷᱟᱭ ᱡᱟᱠ ᱦᱟᱸᱜ ᱪᱮᱫᱠᱚ ᱪᱤᱠᱟᱹᱜ
ᱪᱮᱫ ᱞᱮᱠᱟ ᱪᱤᱠᱟᱜ ᱠᱟᱱᱟ ᱦᱮᱸ
ᱦᱩᱸ
ᱛᱤᱱᱟᱹᱜ ᱥᱟᱺᱜᱤᱧ ᱪᱤᱠᱟᱹᱜ ᱠᱟᱱᱟ? ᱡᱮᱧᱡᱤ ᱱᱤᱛᱚᱜ ᱢᱟᱛᱚ ᱚᱵᱚᱥᱛᱟ ᱠᱷᱟᱨᱟᱯ ᱜᱮᱭᱟ ᱱᱤᱛᱚᱜ ᱱᱚᱝᱠᱟ ᱵᱮᱝᱜᱚᱞ ᱥᱚᱨᱠᱟᱨ ᱛᱚ ᱚᱱᱠᱟ ᱨᱮᱠᱳᱴ ᱦᱚᱸ ᱵᱟᱭ ᱨᱮᱠᱳᱰ ᱠᱚ ᱪᱮᱫ ᱦᱚᱸ ᱚᱱᱠᱟ ᱵᱟᱭ ᱤᱭᱟᱹᱭᱮᱫᱟ ᱮᱸ
ᱵᱟᱦᱟ ᱪᱮᱫ ᱦᱚ ᱵᱟᱹᱧ ᱞᱟᱹᱭᱟ ᱥᱚᱨᱠᱟᱨᱟᱜ ᱤᱭᱟᱹ ᱜᱮᱛᱚ ᱠᱚ ᱚᱱᱠᱟᱱᱟ ᱟᱨ ᱪᱮᱫ ᱩᱱᱠᱩᱣᱟᱜ ᱠᱟᱛᱷᱟ ᱫᱚ ᱞᱟᱹᱭ ᱵᱟᱝ ᱜᱟᱱᱚᱜᱼᱟ ᱟᱫᱚ ᱦᱮᱸ ᱤᱱᱟᱹ ᱦᱩᱭᱩᱜ ᱠᱟᱱᱟ ᱠᱟᱛᱷᱟ ᱵᱟᱝᱠᱷᱟᱱ ᱞᱟᱹᱭ ᱨᱮᱱᱟᱜ ᱛᱚ ᱟᱹᱰᱤ ᱜᱟᱱ ᱜᱮ ᱢᱮᱱᱟᱜᱼᱟ ᱩᱱᱠᱩᱣᱟᱜ
ᱟᱹᱰᱤ ᱟᱭᱢᱟ ᱟᱨ ᱦᱮᱸ ᱠᱟᱛᱷᱟ ᱢᱟ ᱢᱮᱱᱟᱜ ᱜᱮ ᱦᱩᱸ
ᱟᱵᱚᱨᱮᱱ ᱛᱚ ᱟᱹᱰᱤ ᱜᱟᱱ ᱢᱮᱱᱟᱜ ᱠᱚᱣᱟ ᱦᱟᱸᱜ ᱪᱮᱫ ᱠᱚ ᱪᱤᱠᱟᱹᱭᱮᱫᱟ?
ᱦᱮᱸ ᱦᱮᱸ ᱦᱮᱸ ᱟᱵᱚᱨᱮᱱ ᱦᱚᱸ ᱵᱷᱟᱞᱤ ᱵᱷᱟᱞᱤ ᱡᱟᱭᱜᱟ ᱠᱚᱨᱮ ᱜᱮ ᱦᱟᱸᱜ ᱱᱤᱛᱚᱜ ᱫᱚ ᱦᱟᱸᱜ ᱢᱮᱱᱟᱜ ᱠᱚᱣᱟ ᱢᱤᱫ ᱵᱟᱨᱭᱟ ᱠᱚ ᱚᱱᱠᱟ ᱠᱚ ᱡᱟᱭᱜᱟ ᱨᱮᱠᱚ ᱫᱚᱦᱚ ᱟᱠᱟᱫ ᱠᱚᱣᱟ ᱟᱫᱚ ᱫᱮᱠᱷᱟ ᱡᱟᱠ ᱪᱮᱫ ᱪᱮᱠᱟᱭᱮᱫᱟ ᱛᱤᱱ ᱥᱟᱺᱜᱤᱧ ᱠᱚ ᱪᱮᱠᱟ ᱫᱟᱲᱮᱜ ᱠᱟᱱᱟ
ᱦᱮᱸ ᱦᱮᱸ ᱦᱮᱸ ᱴᱷᱤᱠ ᱢᱮᱱᱟᱜ ᱠᱚᱣᱟ
ᱛᱚ ᱨᱚᱲ ᱠᱟᱛᱮᱫ ᱛᱚ ᱵᱟᱝ ᱦᱩᱭᱩᱜᱼᱟ ᱠᱟᱹᱢᱤ ᱩᱫᱩᱜ ᱦᱩᱭᱩᱜᱼᱟ
ᱠᱟᱹᱢᱤᱨᱮ ᱩᱫᱩᱜ ᱦᱩᱭᱩᱜᱼᱟ ᱤᱱᱟᱹ ᱦᱩᱭᱩᱜ ᱠᱟᱱᱟ ᱵᱮᱯᱟᱨ
ᱦᱩᱸ
ᱴᱷᱤᱠ ᱜᱮᱭᱟ ᱛᱟᱭᱚᱢ ᱫᱟᱨᱟᱢ ᱜᱮ ᱦᱟᱸᱜ ᱧᱮᱞᱚᱜᱼᱟ᱾ ᱪᱮᱫ ᱞᱮᱠᱟ ᱦᱟᱸᱜ ᱠᱚ ᱠᱟᱹᱢᱤᱭᱮᱫᱟ?
ᱦᱮᱸ ᱦᱩᱭᱩᱜ ᱠᱟᱱᱟ ᱵᱟᱝ ᱦᱩᱭᱩᱜ ᱠᱟᱱᱟ ᱦᱩᱸ ᱟᱨ
ᱴᱷᱤᱠ ᱛᱤᱱ ᱜᱷᱟᱲᱤᱡ ᱦᱩᱭᱮᱱᱟ? ᱫᱚᱥ ᱵᱟᱝ ᱚᱲᱟᱜ ᱠᱷᱚᱱ ᱫᱚ ᱵᱟᱝ ᱰᱤᱭᱩᱴᱤ ᱨᱮᱜᱮᱡ ᱰᱤᱭᱣᱴᱤ ᱠᱷᱚᱱ ᱱᱚᱜᱼᱚᱭ ᱤᱧ
ᱟᱪᱪᱷᱟ ᱟᱪᱪᱷᱟ
ᱟᱫᱚ ᱠᱟᱹᱴᱤᱡ ᱤᱭᱟᱹᱟᱭ ᱞᱮᱜᱮ ᱴᱟᱠᱥᱤᱧ ᱯᱩᱨᱟᱹᱣᱟ ᱟᱨᱠᱤ ᱦᱮᱸ ᱰᱤᱭᱩᱴᱤ ᱞᱮᱠᱟ ᱟᱫᱚᱧ ᱩᱰᱩᱠᱚᱜ ᱞᱟᱹᱜᱤᱫ ᱟᱨᱠᱤ ᱦᱚᱭ ᱧᱮᱞ ᱢᱮ ᱫᱮᱠᱷᱤ ᱢᱤᱫ ᱠᱟᱹᱴᱤᱡ ᱚᱠᱚᱭ ᱠᱚ ᱢᱮᱱᱟᱜ ᱠᱚᱣᱟ ᱦᱟᱸᱜ
ᱦᱮᱸ ᱦᱮᱸ ᱦᱮᱸ ᱦᱮᱸ
ᱴᱷᱤᱠ ᱴᱷᱤᱠ ᱴᱷᱤᱠ ᱜᱮᱭᱟ ᱛᱚᱵᱮ ᱢᱟ
ᱦᱳᱭ ᱢᱟ ᱴᱷᱤᱠ ᱜᱮᱭᱟ ᱟᱨᱦᱚᱸ ᱱᱤᱛᱚᱜ ᱯᱷᱤᱨᱨᱤ ᱜᱮᱢ ᱛᱟᱦᱮᱸᱱᱟ ᱥᱮ ᱱᱟᱥᱮᱱᱟᱜ ᱮᱢ ᱵᱤᱡᱤᱜᱼᱟ ᱦᱟᱸᱜ
ᱯᱷᱤᱨ ᱜᱮ ᱵᱚᱞᱛᱮ ᱜᱮᱞᱮ ᱛᱟᱦᱮᱸ ᱫᱩᱧ ᱛᱟᱦᱮᱸᱱᱟ ᱦᱟᱸᱜ ᱢᱳᱴᱟ ᱢᱩᱩᱴᱤ ᱟᱨ ᱡᱟᱦᱟᱸ ᱨᱤᱧ ᱪᱟᱞᱟᱜᱼᱟ ᱦᱟᱸᱜ ᱚᱸᱰᱮ ᱫᱚ ᱩᱱᱟᱹᱜ ᱱᱮᱴᱣᱟᱨᱠ ᱠᱤᱪᱷᱩᱴᱟ ᱥᱚᱢᱚᱥᱥᱟᱜ ᱠᱟᱱᱟ ᱚᱱᱟ ᱡᱟᱭᱜᱟ ᱨᱮ ᱵᱟᱦᱟᱨᱮ ᱩᱰᱩᱠ ᱞᱮᱱᱠᱷᱟᱱ ᱫᱚ ᱴᱷᱤᱠ ᱜᱮᱭᱟ ᱢᱳᱴᱟᱢᱩᱴᱤ ᱟᱴᱴᱟ ᱯᱚᱨ ᱫᱚ ᱯᱷᱤᱨᱤ ᱜᱮ ᱢᱤᱱᱟᱹᱧᱟ ᱟᱴᱴᱟ ᱯᱚᱨ ᱫᱚ
ᱚᱱᱠᱟ ᱦᱟᱸᱜ ᱧᱟᱯᱟᱢ ᱧᱟᱢᱚᱜ ᱜᱮᱭᱟ
ᱴᱷᱤᱠ ᱴᱷᱤᱠ ᱴᱷᱤᱠ ᱴᱷᱤᱠ
ᱦᱮᱸ ᱦᱮᱸ ᱚᱠᱛᱚ ᱦᱚᱸ ᱦᱩᱭᱮᱱ ᱛᱟᱞᱟᱝ ᱢᱟᱞᱟᱝᱟ ᱦᱟᱸᱜ